ᱦᱮᱞᱳ᱾
ᱦᱟᱸ ᱜᱚᱝᱠᱮ᱾
ᱨᱚᱲ ᱟᱸᱡᱚᱢᱚᱜ ᱠᱟᱱ ᱛᱟᱦᱮ ᱛᱚ ᱜᱚᱝᱠᱮ?
ᱦᱮᱸ ᱜᱚᱝᱠᱮ ᱟᱸᱡᱚᱢᱚᱜ ᱠᱟᱱᱟ ᱟᱞᱤᱧᱟᱜ ᱟᱲᱟᱝ?
ᱦᱮᱸ ᱟᱸᱡᱚᱢᱚᱜ ᱠᱟᱱᱟ ᱜᱚᱝᱠᱮ ᱟᱹᱰᱤ ᱱᱟᱯᱟᱭ ᱜᱮ᱾ ᱦᱮᱸ
ᱛᱚᱵᱮ ᱵᱮᱥ ᱵᱟᱲᱟ ᱜᱮ᱾
ᱦᱮᱸ ᱵᱮᱥ ᱵᱟᱲᱟ ᱜᱮ ᱵᱚᱞᱛᱮ ᱢᱟᱸᱫᱟ ᱠᱚ ᱠᱟᱢᱤᱭᱟᱛᱚ ᱡᱟᱹᱯᱩᱫ ᱡᱟᱹᱯᱩᱫ ᱫᱤᱱ ᱨᱮᱫᱚ ᱦᱮᱸ ᱥᱮ ᱛᱚ ᱟᱹᱵᱤᱱ ᱫᱚ ᱚᱠᱟ ᱞᱮᱠᱟ ᱢᱮᱱᱟᱜ ᱵᱤᱱᱟ ᱛᱚᱵᱮ?
ᱟᱹᱞᱤᱧ ᱦᱚᱸ ᱱᱤᱛᱚᱜ ᱫᱚ ᱴᱷᱤᱠ ᱵᱟᱲᱟ ᱜᱮ ᱢᱮᱱᱟᱜ ᱞᱤᱧᱟ ᱟᱨ ᱱᱚᱝᱠᱟ ᱜᱮ ᱞᱟᱦᱟᱥᱮᱫ ᱛᱟᱦᱞᱮᱱ ᱠᱷᱟᱡ ᱟᱰᱤ ᱵᱮᱥ ᱦᱩᱭᱩᱜᱼᱟ, ᱟᱨ ᱱᱮᱛᱟᱨ ᱢᱟ ᱤᱱᱠᱟᱹ ᱢᱟ ᱠᱟᱹᱢᱤ ᱤᱫᱤ ᱠᱟᱛᱮ ᱫᱟᱜ ᱵᱟᱲᱟᱭᱮᱫᱟ ᱟᱨ ᱚᱱᱟ ᱢᱳᱥᱩᱢ ᱦᱚᱸ ᱵᱚᱫᱚᱞᱚᱜ ᱠᱟᱱᱟ ᱛᱚ ᱤᱱᱠᱟ ᱢᱟ ᱠᱷᱩᱜ ᱢᱟᱸᱫᱟ ᱚᱱᱟ ᱢᱟ ᱟᱨ ᱚᱱᱟ ᱦᱩᱭ ᱚᱱᱟ ᱢᱟ ᱛᱟᱦᱮᱱᱚᱜ ᱠᱟᱱ ᱜᱮ᱾
ᱦᱮᱸ ᱦᱮᱸᱦᱮᱸ
ᱦᱮᱸ ᱟᱪᱪᱷᱟ ᱜᱚᱝᱠᱮ ᱞᱟᱹᱭ ᱵᱮᱱ ᱪᱮᱫ ᱵᱮᱱ ᱪᱤᱠᱟ ᱵᱟᱲᱟᱭᱮᱜᱼᱟ ᱱᱤᱛᱚᱜ?
ᱦᱮᱸ ᱪᱤᱠᱟᱹ ᱦᱚᱸ ᱵᱟᱝ ᱡᱚᱢ ᱵᱟᱲᱟ ᱠᱟᱛᱮᱫ ᱦᱚᱜᱼᱚᱭ ᱫᱩᱲᱩᱵ ᱵᱟᱲᱟ ᱦᱩᱭ ᱠᱟᱱᱟ ᱦᱮᱸᱥᱮ ᱟᱫᱚ ᱟᱹᱵᱤᱱ ᱫᱚ ᱜᱚᱢᱠᱮ ᱪᱤᱠᱟᱹᱭ ᱟᱵᱤᱱ ᱛᱚᱵᱮ
ᱟᱹᱞᱤᱧ ᱦᱚᱸ ᱱᱚᱜᱼᱚᱭ ᱡᱚᱢ ᱵᱟᱲᱟ ᱠᱟᱛᱮᱜ ᱞᱤᱧ ᱦᱚᱸᱜᱼᱚᱱᱛᱮᱞᱤᱧ ᱫᱩᱲᱩᱵ ᱵᱟᱲᱟ ᱟᱠᱟᱱ ᱜᱮᱭᱟ ᱚᱱᱟ ᱠᱩᱞᱦᱤ ᱥᱮᱫ ᱨᱮ ᱟᱨ ᱟᱭᱢᱟ ᱦᱚᱲ ᱢᱮᱱᱟᱜ ᱚᱱᱟ ᱱᱚᱣᱟ ᱥᱩᱨ ᱥᱩᱨ ᱨᱮ ᱫᱩᱲᱩᱵ ᱵᱟᱲᱟ ᱟᱠᱟᱱ ᱠᱚ ᱟᱫᱚ ᱯᱷᱟᱨᱟᱠ ᱥᱮᱫ ᱨᱮᱱᱟᱜ ᱠᱚᱣᱟ ᱟᱹᱞᱤᱧ ᱫᱚ ᱚᱱᱛᱮ ᱟᱹᱞᱤᱧ ᱢᱚᱛᱚ ᱜᱮ ᱢᱮᱱᱟᱜ ᱞᱤᱧᱟ ᱦᱟᱜ᱾
ᱛᱚ ᱟᱯᱮ ᱟᱯᱮᱥᱮᱱ ᱫᱟᱜ ᱡᱟᱹᱲᱤ ᱱᱤᱛᱚᱜ ᱫᱚ ᱵᱟᱝ ᱦᱩᱭᱩᱜ ᱠᱟᱱᱟ ᱛᱚᱵᱮ?
ᱪᱮᱫ ᱞᱤᱧ ᱢᱮᱱᱟ ᱜᱚᱝᱠᱮ ᱟᱞᱮᱥᱮᱫ ᱦᱚᱸ ᱮᱠᱫᱚᱢ ᱨᱟᱸᱜᱟᱣ ᱫᱟᱜ ᱮ ᱠᱟᱱᱟ ᱦᱚᱞᱟ ᱦᱚᱞᱟ ᱢᱟᱫᱷᱮᱨ ᱠᱷᱚᱱ ᱮᱠᱫᱚᱢ ᱜᱚᱴᱟ ᱰᱩᱵᱟᱹᱣ ᱪᱟᱵᱟ ᱠᱮᱫᱟ ᱜᱚᱴᱟ ᱵᱟᱹᱫ ᱵᱟᱹᱭᱦᱟᱹᱲ ᱠᱚ ᱮᱠᱫᱚᱢ ᱰᱩᱵᱟᱹᱭ ᱰᱩᱵᱟ ᱟᱨ ᱱᱚᱣᱟ ᱦᱚᱲ ᱠᱚᱦᱚᱸ ᱮᱠᱫᱚᱢ ᱦᱩᱲᱩ ᱨᱮᱦᱚᱸᱭ ᱞᱮ ᱥᱟᱹᱨᱫᱤ ᱵᱟᱲᱟ ᱟᱠᱟᱱᱟ ᱟᱨ ᱦᱚᱸᱚᱭ ᱦᱟᱸᱜ ᱵᱟᱨᱟᱵᱟᱹᱨᱤᱜ ᱠᱟᱱᱟ ᱵᱟᱨᱟᱵᱟᱹᱨᱤ ᱵᱟᱲᱟᱣ ᱠᱟᱱᱟ ᱟᱨ ᱛᱷᱚᱲᱟ ᱯᱮ ᱯᱩᱱ ᱫᱤᱱ ᱠᱟᱹᱢᱤ ᱠᱷᱟ ᱜᱮ ᱢᱩᱪᱟᱹᱫ ᱥᱮᱫ ᱜᱮ ᱪᱟᱞᱟᱜᱼᱟ ᱟᱫᱚ ᱟᱨ ᱟᱯᱮᱥᱮᱫ ᱫᱚ ᱜᱚᱝᱠᱮ ᱪᱮᱫ ᱞᱮᱠᱟ ᱠᱟ ᱛᱤᱱᱟᱹᱜ ᱦᱟᱹᱤᱡ ᱠᱟᱹᱢᱤ ᱦᱚᱨᱟ ᱠᱚ ᱪᱟᱞᱟᱣ ᱵᱟᱲᱟ ᱟᱠᱟᱱᱟ ᱛᱷᱚᱲᱟ ᱞᱟᱹᱭ ᱟᱞᱟᱝ ᱢᱮ ᱟᱯᱮᱥᱮᱡ ᱪᱟᱵᱟᱜ ᱠᱟᱱᱟ ᱥᱮ ᱟᱹᱣᱨᱤᱭᱟᱜᱼᱟ ᱥᱮ ᱮᱦᱚᱵᱚᱜ ᱠᱟᱱᱟᱯᱮ?
ᱱᱚᱜᱼᱚᱭ ᱫᱟᱜ ᱡᱟᱹᱲᱤ ᱢᱟ ᱱᱚᱝᱠᱟ ᱦᱩᱭᱩᱜ ᱠᱟᱱᱟ ᱛᱚ ᱱᱟᱥᱮᱱᱟᱜ ᱛᱷᱚᱲᱟ ᱛᱷᱚᱲᱟ ᱜᱟᱱ ᱦᱮᱸᱥᱮ ᱩᱱᱟᱹᱜ ᱫᱚ ᱵᱟᱭ ᱫᱟᱜ ᱮᱫᱟ ᱦᱮᱸ ᱥᱮ ᱢᱟᱱᱮ ᱚᱱᱱᱚ ᱥᱮᱱ ᱫᱚᱠᱚᱭ ᱫᱟᱜ ᱮᱫᱟᱭ ᱢᱟᱱᱮ ᱟᱞᱮ ᱱᱚᱣᱟ ᱫᱷᱟᱨᱮ ᱢᱤᱫᱴᱮᱱ ᱮᱞᱟᱠᱟ ᱫᱷᱟᱨᱮ ᱫᱚ ᱵᱟᱭ ᱫᱟᱜ ᱵᱟᱲᱟᱭᱮᱫᱟ ᱦᱮᱸ ᱥᱮ ᱟᱫᱚ ᱚᱱᱠᱟ ᱦᱩᱲᱩ ᱪᱟᱥ ᱠᱚᱫᱚ ᱢᱟᱱᱮ ᱚᱛᱫᱷᱮᱠ ᱫᱚ ᱠᱚ ᱨᱚᱦᱚᱭ ᱠᱩᱲᱟᱹᱣ ᱠᱟᱜᱼᱟ᱾ ᱟᱹᱰᱤ ᱜᱟᱱ ᱦᱚᱲ ᱫᱚ ᱵᱟᱠᱤ ᱢᱮᱱᱟᱜ ᱛᱟᱠᱚ ᱜᱮᱭᱟ ᱦᱮᱸᱥᱮ ᱟᱫᱚ ᱚᱱᱟᱜᱮ ᱫᱟᱜ ᱡᱟᱹᱲᱤ ᱵᱟᱝ ᱟᱫᱚ ᱦᱚᱞᱟ ᱢᱟᱦᱫᱮᱨ ᱦᱚᱞᱟ ᱠᱷᱚᱱᱮ ᱫᱟᱜ ᱛᱟᱭᱛᱚ ᱟᱫᱚ ᱨᱚᱦᱚᱭ ᱫᱚᱠᱚ ᱟᱨᱟᱢᱵᱚ ᱟᱠᱟᱫ ᱢᱚᱱᱮ ᱦᱩᱭᱩᱜ ᱠᱟᱱᱟ ᱟᱹᱰᱤ ᱜᱮ ᱦᱮᱸᱥᱮ
ᱦᱮᱸ
ᱟᱫᱚ ᱫᱟᱜ ᱵᱟᱝ ᱡᱟᱲᱤ ᱨᱚᱦᱭᱟ ᱥᱮ ᱟᱫᱚ ᱫᱷᱮᱨᱤ ᱠᱟᱱᱟᱞᱮ ᱥᱮ
ᱟᱪᱪᱷᱟ ᱮ ᱮ ᱜᱚᱝᱠᱮ ᱟᱯᱮᱥᱮᱫ ᱦᱚᱸ ᱱᱚᱝᱠᱟ ᱜᱮ ᱡᱟᱹᱯᱩᱮᱫ ᱟᱠᱟᱱᱟ ᱫᱟᱜ ᱠᱟᱱᱟ
ᱦᱩᱸ ᱦᱩᱸ ᱦᱳᱭ ᱦᱳᱭ ᱦᱳᱭ ᱦᱳᱭ
ᱟᱪᱪᱷᱟ ᱜᱚᱝᱠᱮ ᱴᱷᱤᱠ ᱜᱮᱭᱟ ᱜᱚᱝᱠᱮ ᱛᱚᱵᱮ ᱱᱚᱣᱟ ᱠᱟᱹᱢᱤ ᱥᱟᱶ ᱥᱟᱶᱛᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱟᱯᱮᱥᱮᱫ
ᱚᱱᱟ ᱠᱟᱹᱢᱤ ᱥᱟᱶ ᱥᱟᱶᱛᱮ ᱢᱟᱱᱮ ᱪᱮᱫ ᱞᱤᱧ ᱞᱟᱹᱭᱟ ᱥᱚᱵᱽᱡᱤ ᱠᱚᱞᱤᱧ ᱮᱢ ᱠᱟᱜᱼᱟ ᱦᱮᱸᱥᱮ ᱚᱱᱛᱮ ᱞᱤᱧ ᱮᱢ ᱦᱩᱭ ᱠᱟᱱᱟ᱾ ᱠᱚᱸᱰᱦᱟ ᱦᱚᱛᱚᱫ ᱛᱟᱯᱚᱨᱮ ᱡᱚᱱᱰᱨᱟ ᱞᱤᱧ ᱮᱢ ᱠᱟᱜᱼᱟ ᱟᱨ ᱡᱷᱤᱸᱜᱟᱹ ᱠᱚᱞᱤᱧ ᱮᱢ ᱵᱟᱲᱟ ᱠᱟᱜᱼᱟ ᱦᱮᱸ ᱥᱮ ᱟᱫᱚ ᱪᱮᱫ ᱞᱤᱧ ᱞᱟᱹᱭᱟ ᱜᱚᱝᱠᱮ ᱡᱩᱫᱤ ᱵᱟᱵᱤᱱ ᱪᱟᱥᱟ ᱦᱮᱸ ᱥᱮ ᱚᱲᱟᱜ ᱞᱟᱹᱜᱤᱫ ᱥᱮ ᱟᱠᱷᱨᱤᱧ ᱞᱟᱹᱜᱤᱫ ᱮᱸᱰᱮ ᱠᱷᱟᱱ ᱪᱤᱠᱟᱹᱛᱮ ᱢᱟᱱᱮ ᱥᱚᱝᱥᱟᱨ ᱫᱚ ᱪᱟ ᱟ ᱦᱮᱸ ᱥᱮ ᱱᱚᱜᱼᱚᱭ ᱱᱤᱭᱮ ᱛᱮ ᱪᱟᱥᱵᱟᱥ ᱦᱩᱭ ᱠᱟᱱᱟ ᱚᱱᱟ ᱠᱚᱫᱚ ᱞᱟᱹᱠᱛᱤ ᱠᱟᱱ ᱜᱮᱭᱟ ᱟᱫᱚ ᱟᱠᱷᱨᱤᱧ ᱞᱟᱹᱜᱤᱫ ᱦᱚᱸᱞᱮ ᱪᱟᱥ ᱵᱟᱲᱟ ᱟᱠᱟᱫᱟ ᱟᱨ ᱡᱚᱢ ᱞᱟᱹᱜᱤᱫ ᱦᱚᱞᱮ ᱪᱟᱥ ᱵᱟᱲᱟ ᱟᱠᱟᱫᱟᱞᱮ ᱟᱨ ᱪᱮᱫᱟᱜ ᱥᱮ ᱱᱮᱛᱟᱨ ᱫᱚ ᱡᱫᱤ ᱡᱚᱢ ᱵᱟᱲᱟ ᱞᱟᱹᱜᱤᱫ ᱦᱚ ᱡᱩᱫᱤ ᱵᱟᱵᱤᱱ ᱪᱟᱥᱟ ᱠᱟᱹᱴᱤᱡ ᱪᱩᱞᱩᱝ ᱦᱚᱸ ᱛᱟᱦᱚᱞᱮ ᱪᱤᱠᱟᱹᱛᱮ ᱟᱵᱤᱱᱟᱜ ᱥᱚᱝᱥᱟᱨ ᱫᱚ ᱪᱟᱼᱟ ᱦᱮᱸ ᱥᱮ ᱟᱵᱤᱱ ᱫᱚ ᱯᱚᱭᱥᱟ ᱜᱮᱵᱤᱱ ᱠᱷᱚᱨᱚᱪᱟ ᱦᱮᱸ ᱥᱮ ᱪᱤᱠᱟᱹᱛᱮ ᱜᱟᱱᱚᱜᱼᱟ᱾ ᱛᱚᱵᱤᱱ ᱵᱟᱲᱟᱭ ᱜᱮᱭᱟ ᱛᱚ ᱱᱮᱛᱟᱨ ᱡᱩᱫᱤ ᱟᱵᱤᱱ ᱢᱚᱲᱮ ᱥᱚ ᱴᱟᱠᱟ ᱠᱟᱛᱮᱫ ᱵᱮᱜ ᱥᱮ ᱵᱟᱡᱟᱨ ᱵᱮᱱ ᱪᱟᱜᱼᱟ ᱛᱮᱜ ᱟᱹᱵᱤᱱ ᱫᱚ ᱢᱚᱬᱮ ᱥᱚ ᱴᱟᱠᱟ ᱛᱮ ᱵᱟᱝ ᱯᱮᱨᱮᱡᱚᱜ ᱛᱟᱵᱤᱱᱟ ᱥᱮ ᱵᱮᱜᱽ ᱠᱚᱫᱚ
ᱦᱮᱸ
ᱟᱫᱚ ᱤᱱᱟᱹ ᱠᱷᱟᱹᱛᱤᱨ ᱥᱚᱵᱡᱤ ᱠᱚᱫᱚ ᱪᱟᱥ ᱵᱟᱲᱟ ᱦᱩᱭ ᱟᱠᱟᱱᱟ ᱞᱟᱦᱟᱛᱮ ᱞᱮᱠᱟ ᱫᱚ ᱵᱟᱝ ᱡᱮ ᱢᱤᱫ ᱥᱚ ᱴᱟᱠᱟ ᱛᱮ ᱦᱚ ᱵᱮᱜᱽ ᱠᱚᱫᱚ ᱯᱮᱨᱮᱡᱚᱡ ᱭᱟᱵᱮᱱᱟ ᱦᱮᱸᱥᱮ ᱱᱮᱛᱩ ᱥᱚᱵᱽᱡᱤ ᱠᱚᱫᱚ ᱪᱟᱥ ᱵᱟᱲᱟ ᱦᱩᱭ ᱟᱠᱟᱱᱟ᱾ ᱛᱚ ᱟᱯᱮ ᱥᱮᱱ ᱜᱮ ᱛᱟᱦᱚᱞᱮ ᱞᱟᱹᱭᱵᱤᱱ ᱚᱠᱟ ᱞᱮᱠᱟ ᱪᱟᱥᱵᱟᱥ ᱠᱚᱨᱮᱱᱟᱜ ᱚᱱᱟ ᱥᱟᱵᱽ ᱪᱟᱥ ᱵᱟᱥ ᱠᱚᱫᱚ
ᱦᱩᱸ ᱟᱹᱰᱤ ᱵᱮᱥ ᱵᱮᱱ ᱨᱚᱲ ᱠᱮᱫᱼᱟ ᱜᱚᱝᱠᱮ ᱟᱨ ᱟᱹᱰᱤ ᱢᱚᱸᱡᱽ ᱵᱮᱱ ᱞᱟᱹᱭ ᱠᱮᱜᱼᱟ ᱟᱵᱚ ᱟᱵᱩ ᱦᱚᱲ ᱫᱚ ᱵᱟᱵᱚᱱ ᱪᱟᱥ ᱵᱟᱥ ᱞᱮᱠᱷᱟᱡ ᱦᱚᱸ ᱟᱹᱰᱤ ᱢᱩᱥᱠᱤᱞ ᱜᱮᱭᱟ ᱪᱮᱫ ᱠᱚᱛᱮ? ᱯᱚᱨᱤᱵᱟᱨ ᱥᱚᱝᱥᱟᱨ ᱦᱚᱸ ᱵᱟᱝ ᱦᱩᱭᱩᱜᱼᱟ, ᱟᱨ ᱟᱨ ᱢᱤᱫ ᱴᱟᱠᱟ ᱵᱟᱨ ᱴᱟᱠᱟ ᱦᱚᱸ ᱚᱠᱟ ᱠᱷᱚᱡ ᱧᱟᱢᱚᱜᱼᱟ ᱱᱚᱶᱟ ᱡᱚᱛᱚ ᱣᱟᱜ ᱜᱮ ᱥᱟᱣᱫᱟ ᱞᱟᱹᱜᱤᱫ ᱦᱚᱸ ᱵᱩᱞᱩᱝ ᱥᱩᱱᱩᱢ ᱱᱚᱶᱟ ᱠᱚ ᱚᱠᱚᱭ ᱠᱚᱞᱤ ᱦᱩᱭᱩᱜᱼᱟ ᱚᱱᱟᱛᱮ ᱟᱹᱰᱤ ᱢᱚᱸᱡᱽ ᱟᱹᱰᱤ ᱢᱚᱸᱡᱽ ᱵᱮᱱ ᱞᱟᱹᱭ ᱠᱮᱫᱼᱟ ᱱᱚᱶᱟ ᱩᱱᱠᱩ ᱦᱚᱸᱵᱚ ᱪᱟᱥᱟ ᱡᱟᱜᱮ ᱡᱟᱜᱟ ᱡᱩᱢᱤ ᱢᱮᱱᱟᱜ ᱛᱟᱵᱚᱱᱟ ᱤᱱᱟᱹ ᱨᱮ, ᱪᱟᱥ ᱠᱟᱛᱮᱜ ᱟᱵᱚᱣᱟᱜ ᱡᱚᱢ ᱦᱚᱸ ᱦᱩᱭᱩᱜᱼᱟ ᱩᱛᱩ ᱡᱚ ᱩᱛᱩ ᱠᱤᱨᱤᱧ ᱦᱚᱸ ᱥᱮ ᱡᱤᱱᱤᱥ ᱦᱚᱸ ᱠᱤᱨᱤᱧ ᱦᱟᱛᱟᱣ ᱠᱤᱨᱤᱧ ᱠᱚ ᱵᱟᱝ ᱦᱩᱭᱩᱜᱼᱟ ᱟᱨ ᱟᱵᱚ ᱦᱚᱸ ᱚᱱᱟ ᱟᱠᱷᱨᱤᱧ ᱠᱟᱛᱮ ᱜᱮ ᱢᱤᱫ ᱵᱟᱨ ᱴᱟᱠᱟ ᱟᱹᱰᱤ ᱢᱚᱸᱡᱽ ᱵᱚᱱ ᱠᱟᱢᱟᱣ ᱫᱟᱲᱮᱭᱟᱜᱼᱟ ᱵᱩᱱ ᱟᱨ ᱟᱯᱱᱟᱨᱟᱜ ᱯᱚᱨᱤᱵᱟᱨ ᱢᱚᱸᱡᱽ ᱵᱮᱥ ᱛᱮᱵᱚᱱ ᱪᱟᱞᱟᱣ ᱫᱟᱲᱮᱭᱟᱜᱼᱟ ᱟᱹᱰᱤ ᱢᱚᱸᱡᱽ ᱵᱮᱱ ᱞᱟᱹᱭ ᱠᱮᱜ-ᱟ ᱟᱨ ᱟᱞᱮ ᱥᱮᱫ ᱦᱚᱸ ᱚᱱᱠᱟᱜ ᱜᱮ ᱱᱚᱶᱟ ᱫᱟᱜ ᱫᱟᱜ ᱥᱟᱶᱛᱮ ᱱᱚᱶᱟ ᱡᱚᱸᱰᱨᱟ ᱯᱩ ᱯᱩ ᱵᱟᱲᱟ ᱦᱩᱭᱱᱟ ᱟᱨ ᱟᱹᱰᱤ ᱢᱚᱸᱡᱽ ᱜᱮ ᱧᱮᱞᱚᱜ ᱠᱟᱱᱟ ᱱᱮᱛᱟᱜ ᱟᱨ ᱚᱱᱟ ᱚᱲᱟᱜ ᱠᱚᱨᱮ ᱚᱱᱟ ᱡᱷᱟᱴᱟ ᱠᱚᱨᱮ ᱢᱟᱞᱦᱟᱱ ᱠᱚᱨ ᱞᱟᱜᱟᱣ ᱦᱩᱭᱩ ᱟᱠᱟᱱᱟ ᱟᱞᱮ ᱥᱮᱫ ᱚᱱᱠᱟ ᱜᱮ ᱟᱨ ᱚᱱᱟ ᱚᱱᱟ ᱚᱱᱟ ᱡᱮᱞᱮᱧ ᱡᱮᱞᱤᱧ ᱣᱟᱞᱟ ᱦᱚᱛᱚᱫ ᱢᱮᱱᱟᱜᱼᱟ ᱚᱱᱟ ᱡᱷᱤᱸᱜᱟᱹ ᱡᱷᱤᱸᱜᱟᱹ ᱠᱚᱫᱚ ᱟᱞᱮ ᱥᱮᱫ ᱫᱚ ᱚᱱᱟ ᱡᱚᱱᱰᱽᱨᱟ ᱵᱟᱲᱜᱮ ᱠᱚᱨᱮ ᱞᱮ ᱤᱭᱟᱹ ᱜᱮᱭᱟᱞᱮ ᱚᱱᱟ ᱦᱟᱸᱜ ᱦᱮᱸ ᱟᱨ ᱚᱱᱮ ᱚᱸᱰᱮ ᱜᱮ ᱟᱨ ᱚᱱᱟ ᱪᱮᱫ ᱠᱚ ᱢᱮᱛᱟᱜᱼᱟ ᱟᱞᱮ ᱥᱮᱫ ᱫᱚ ᱚᱱᱟ ᱵᱮᱝᱜᱟᱲ ᱦᱚᱞᱮ ᱨᱚᱦᱚᱭ ᱜᱮᱭᱟ ᱞᱮ ᱚᱱᱟ ᱵᱟ. ᱨᱥᱟ. ᱛ ᱵᱮᱝᱜᱟᱲ ᱟᱹᱰᱤ ᱢᱚᱸᱡᱽ ᱮᱱᱟ ᱯᱤᱸᱰᱟᱹ ᱯᱤᱸᱰᱟᱹ ᱠᱚᱛᱮ ᱦᱮᱸ ᱟᱫᱚ ᱚᱱᱟ ᱠᱚ ᱞᱟᱜᱟᱣ ᱦᱩᱭᱩᱜ ᱟᱨ ᱵᱮᱥ ᱜᱮ ᱵᱚᱞᱮ ᱟᱯᱱᱟᱨᱟᱜ ᱡᱚᱢ ᱠᱚᱦᱚᱸ ᱚᱲᱟᱜ ᱥᱚᱵᱽᱡᱤ ᱦᱚᱸ ᱟᱠᱷᱤᱨ ᱢᱟ ᱵᱟᱡᱟᱨ ᱪᱟᱞᱟᱣ ᱞᱮᱱᱠᱟᱱ ᱢᱟ ᱠᱤᱨᱤᱧ ᱜᱤ ᱦᱩᱭᱩᱜᱼᱟᱫᱚ ᱚᱱᱟ ᱵᱚᱫᱚᱞ ᱟᱯ ᱟᱯᱱᱟᱨ ᱡᱟᱭᱜᱟ ᱢᱮᱱᱟᱜᱼᱟ ᱡᱟᱜᱮ ᱦᱮᱸ ᱟᱯᱱᱟᱨᱟᱜ ᱡᱚᱢ ᱦᱩᱭᱩᱜᱼᱟ ᱟᱨ ᱯᱮᱞᱟᱥ ᱚᱱᱟ ᱡᱟᱜᱮ ᱢᱤᱫ ᱵᱟᱨ ᱴᱟᱠᱟ ᱦᱚᱸ ᱩᱰᱩᱝᱚᱜᱼᱟ ᱟᱫᱚ ᱚᱱᱮ ᱚᱱᱠᱟ ᱜᱮ ᱟᱞᱮ ᱥᱮᱫ ᱦᱚᱸ ᱚᱱᱮ ᱟᱢ ᱢᱮᱢ ᱪᱮᱫ ᱞᱮᱠᱟ ᱜᱮ ᱚᱱᱠᱟ ᱜᱮ ᱟᱞᱮ ᱥᱮᱫ ᱦᱚᱸ
ᱛᱚ ᱨᱟᱵᱟᱝ ᱫᱤᱱ ᱫᱚ ᱛᱚ ᱵᱮ ᱪᱮᱫ ᱠᱚᱯᱮ ᱪᱟᱥ ᱵᱟᱲᱟᱭ ᱜᱮᱭᱟ ᱛᱚᱵᱮ?
ᱦᱟᱺ ᱨᱟᱵᱟᱝ ᱫᱤᱱ
ᱦᱮᱸ
ᱦᱮᱸ ᱜᱚᱝᱠᱮ ᱱᱚᱜ ᱚᱭ ᱛᱚ ᱦᱩᱲᱩ ᱞᱟᱜᱟᱣ ᱟᱠᱟᱱᱟ᱾
ᱦᱮᱸ
ᱟᱫᱚ ᱦᱩᱲᱩ ᱞᱟᱜᱟᱣ ᱠᱟᱛᱮ ᱫᱚ ᱟᱞᱮ ᱥᱮᱫ ᱫᱚ ᱚᱱᱟ ᱵᱷᱩᱴ ᱠᱚᱜᱮ ᱢᱟᱥᱨᱤ ᱠᱚ ᱚᱱᱟ ᱠᱤᱥᱟᱹᱨ ᱠᱚᱜᱮ ᱟᱨ ᱮᱢᱟᱱ ᱛᱮᱭᱟᱜ ᱚᱱᱟ ᱫᱟᱹᱞ ᱠᱩ ᱫᱟᱹᱞ ᱡᱤᱱᱤᱥ ᱜᱮ ᱮᱨ ᱞᱮ ᱚᱱᱟ ᱦᱩᱲᱩ ᱨᱟᱠᱟᱵ ᱵᱟᱲᱟ ᱠᱟᱛᱮᱫ ᱟᱨ ᱟᱹᱰᱤ ᱢᱚᱡᱽ ᱜᱮ ᱦᱩᱭᱩᱜᱼᱟ ᱟᱨ ᱚᱱᱟ ᱛᱩᱲᱤ ᱠᱚ ᱟᱨ ᱟᱹᱰᱤ ᱢᱚᱡᱽ ᱜᱮ ᱦᱩᱭᱩᱜᱼᱟ ᱚᱱᱟ ᱠᱚ ᱟᱞᱮ ᱥᱮᱫ ᱫᱚ ᱟᱨ ᱟᱯᱮ ᱥᱮᱫ ᱜᱮ ᱠᱟᱹᱴᱤᱡ ᱞᱟᱹᱭ ᱢᱮ ᱱᱚᱶᱟ ᱠᱚ ᱟᱯᱮ ᱥᱮᱫ ᱯᱮ ᱚᱱᱟ ᱠᱚᱯᱮ ᱞᱟᱜᱟᱣ ᱥᱮ ᱫᱟᱹᱞ ᱡᱤᱱᱤᱥ ᱞᱟᱜᱟᱣ ᱟ ᱥᱮ ᱵᱟᱯᱮ ᱞᱟᱜᱟᱣ-ᱟ ᱛᱷᱚᱲᱟ ᱞᱟᱹᱭ
ᱨᱟᱵᱟᱝ ᱫᱤᱱ ᱫᱚ ᱟᱞᱮ ᱫᱚᱞᱮ ᱤᱭᱟᱹ ᱠᱚᱞᱮ ᱮᱢᱟ ᱜᱩᱦᱩᱢ ᱞᱮ ᱮᱢᱟ ᱦᱮᱸᱥᱮ ᱛᱟ ᱯᱚᱨᱮ ᱵᱟᱸᱫᱷᱟ ᱠᱚᱯᱤ ᱡᱟᱦᱟᱸ ᱟᱨ ᱛᱚ ᱟᱨ ᱵᱟᱦᱟ ᱠᱚᱯᱤ ᱵᱤᱱ ᱵᱟᱲᱟᱭ ᱜᱮᱭᱟ ᱛᱚ ᱦᱮᱸᱥᱮ? ᱯᱷᱩᱞ ᱠᱚᱵᱤ ᱠᱚ ᱟᱨ ᱵᱤᱞᱟᱹᱛᱤ ᱠᱚ ᱚᱱᱟ ᱜᱮ ᱢᱟᱱᱮ ᱟᱨ ᱢᱟᱨᱮ ᱚᱱᱟ ᱠᱚᱜᱮ ᱵᱮᱥᱤᱨ ᱵᱷᱟᱜᱽ ᱫᱚ ᱪᱟᱥ ᱵᱟᱲᱟ ᱦᱩᱭᱩᱜ ᱜᱮᱭᱟ ᱦᱮᱸ ᱥᱮ ᱛᱟ ᱯᱚᱨᱮ ᱟᱞᱩ ᱠᱚᱦᱚᱸ ᱞᱮᱢ ᱵᱟᱲᱟᱭ ᱜᱮᱭᱟ ᱦᱮᱸᱥᱮ
ᱦᱮᱸ
ᱚᱱᱟ ᱠᱚᱫᱚ ᱢᱟᱱᱮ ᱟᱵᱟᱨ ᱨᱟᱵᱟᱝ ᱫᱤᱱ ᱨᱮᱱᱟᱜ ᱡᱤᱱᱤᱥ ᱛᱚ ᱢᱟᱱᱮ ᱟᱹᱰᱤ ᱱᱟᱯᱟᱭ ᱛᱮᱜᱮ ᱦᱩᱭᱩᱜᱼᱟ ᱟᱲᱟᱜ ᱠᱚ ᱢᱮᱱᱟᱜᱼᱟ ᱟᱲᱟᱜ ᱠᱚᱦᱚᱸ ᱮᱨ ᱦᱩᱭᱩᱜ ᱜᱮᱭᱟ
ᱦᱮᱸ ᱟᱲᱟᱜ ᱡᱤᱱᱤᱥ ᱠᱚ
ᱦᱮᱸ ᱦᱚᱛᱚᱫ ᱫᱚ ᱩᱱ ᱥᱚᱢᱚᱭ ᱡᱩᱫᱤ ᱵᱤᱱ ᱪᱟᱥᱟ ᱡᱟᱹᱥᱛᱤ ᱵᱷᱟᱜ ᱜᱮ ᱦᱚᱛᱚᱫ ᱫᱚ ᱟᱵᱟᱨ ᱱᱟᱲᱤ ᱠᱚᱫᱚᱭ ᱫᱟᱹᱲᱟ ᱦᱮᱸᱥᱮ ᱥᱤᱥᱤᱨ ᱡᱟᱹᱞᱤ ᱦᱚᱛᱚᱫ ᱡᱟᱦᱟᱸ ᱫᱚᱠᱚ ᱞᱟᱹᱭᱟ ᱚᱱᱟ ᱫᱚ ᱡᱟᱹᱥᱛᱤ ᱜᱮ ᱱᱟᱹᱲᱤᱜᱼᱟ ᱟᱨ ᱡᱚ ᱠᱚ ᱵᱷᱟᱜᱮ ᱡᱚᱜᱼᱟ ᱟᱨ ᱢᱟᱱᱮ ᱡᱟᱦᱟᱸ ᱯᱷᱚᱞ ᱠᱚ ᱛᱟᱦᱮᱱᱟ ᱥᱮ ᱚᱱᱟ ᱯᱷᱚᱥᱚᱞ ᱠᱚ ᱦᱩᱭᱩᱜᱼᱟ ᱚᱱᱟ ᱯᱷᱚᱥᱚᱞ ᱠᱚᱦᱚᱸ ᱟᱹᱰᱤ ᱱᱟᱯᱟᱭ ᱛᱮᱜᱮ ᱛᱟᱦᱮᱱᱟ ᱨᱟᱵᱟᱝ ᱫᱤᱱ ᱫᱚ ᱢᱟᱱᱮ ᱵᱟᱝ ᱱᱚᱥᱴᱚ ᱞᱟᱜᱤᱫᱚᱜ-ᱟ ᱚᱱᱠᱟ
ᱦᱮᱸ
ᱦᱩᱸ
ᱟᱪᱪᱷᱟ ᱜᱚᱝᱠᱮ ᱟᱯᱮᱥᱮᱫ ᱫᱚ ᱱᱚᱣᱟ ᱠᱤᱥᱟᱹᱨᱤ ᱠᱚ ᱫᱚ ᱢᱟᱥᱨᱤ ᱠᱚᱯᱮ ᱚᱱᱟ ᱫᱟᱹᱞ ᱡᱤᱱᱤᱥ ᱯᱮ ᱮᱨ ᱜᱮᱭᱟ ᱥᱮ ᱵᱟᱯᱮ ᱮᱨᱟ ᱚᱱᱟ ᱠᱚᱫᱚ
ᱢᱟᱱᱮ ᱰᱟᱹᱞ ᱜᱳᱞ ᱡᱟᱦᱟᱸ ᱠᱚ ᱞᱟᱹᱭᱟ ᱰᱟᱹᱞ
ᱵᱟᱝ ᱚᱱᱮ ᱫᱟᱹᱞ ᱡᱤᱱᱤᱥ ᱵᱚᱞᱮ ᱚᱱᱟ ᱠᱤᱥᱟᱹᱨᱤ ᱚᱱᱟ ᱢᱟᱥᱨᱤ ᱠᱚ ᱵᱷᱩᱴ ᱠᱚ
ᱚᱱᱟ ᱠᱚᱫᱚ ᱟᱸᱡᱚᱢ ᱵᱟᱲᱟ ᱠᱟᱜᱼᱟ ᱞᱤᱧ ᱛᱚ ᱪᱟᱥ ᱫᱚᱠᱚ ᱪᱟᱥ ᱜᱮᱭᱟ ᱠᱚ ᱟᱫᱚ ᱩᱱᱟᱹᱜ ᱫᱚ ᱧᱩᱛᱩᱢ ᱠᱚᱫᱚ ᱦᱟᱸᱜ ᱢᱟᱱᱮ ᱧᱩᱛᱩᱢ ᱫᱚᱞᱤᱧ ᱟᱸᱡᱚᱢ ᱵᱟᱲᱟ ᱟᱠᱟᱫᱟ ᱠᱤᱱᱛᱩ ᱚᱠᱟ ᱡᱤᱱᱤᱥ ᱴᱟᱜ ᱩᱱᱟᱹᱜ ᱫᱚ ᱵᱟᱹᱞᱤᱧ ᱧᱮᱞ ᱟᱠᱟᱫᱟ ᱦᱮᱸ ᱥᱮ ᱛᱮ ᱟᱫᱚ ᱱᱤᱛ ᱦᱚᱸ ᱵᱟᱹᱞᱤᱧ ᱦᱮᱸ ᱵᱟᱹᱞᱤᱧ ᱞᱟᱹᱭ ᱫᱟᱲᱮᱭᱟᱜ ᱠᱟᱱᱟ ᱢᱚᱴᱟ ᱢᱩᱴᱤ ᱪᱟᱥ ᱫᱚᱠᱚ ᱪᱟᱥ ᱜᱮᱭᱟ ᱠᱚ ᱦᱮᱸᱥᱮ
ᱦᱮᱸ ᱦᱮᱸ
ᱦᱩᱸ ᱛᱚ ᱟᱯᱮ ᱥᱮᱱ ᱫᱚ ᱛᱚᱵᱮ ᱦᱩᱲᱩ ᱠᱚᱫᱚ ᱛᱤᱱ ᱫᱷᱟᱣ ᱯᱮ ᱪᱟᱥᱫᱟ ᱥᱮᱨᱢᱟ ᱨᱮ
ᱟᱹᱰᱤ ᱢᱚᱡ ᱵᱮᱱ ᱞᱟᱹᱭ ᱠᱮᱜ-ᱟ ᱜᱚᱝᱠᱮ ᱟᱞᱮ ᱥᱮᱫ ᱫᱚ ᱱᱚᱜ-ᱚᱭ ᱥᱮᱨᱢᱟ ᱨᱮ ᱡᱟᱦᱟᱸ ᱞᱮᱠᱟᱛᱮ ᱱᱚᱜ-ᱚᱭ ᱢᱤᱫ ᱢᱤᱫ ᱫᱷᱚᱢ ᱜᱮᱞᱮ ᱪᱟᱥᱟ ᱦᱳᱭ ᱫᱚ ᱦᱳᱭᱳᱜᱼᱟ ᱱᱚᱜᱼᱚ ᱱᱤᱭᱟᱹ ᱢᱟᱹᱱᱟᱹ ᱜᱮ ᱟᱨ ᱱᱚᱝᱠᱟ ᱫᱟᱜ ᱨᱮᱭᱟᱜ ᱚᱥᱩᱵᱤᱫᱷᱟ ᱚᱱᱠᱟ ᱵᱟᱹᱱᱩᱜᱼᱟ ᱛᱷᱚ ᱟᱫᱚ ᱚᱱᱟᱛᱮ ᱢᱤᱫ ᱫᱚᱢ ᱜᱟᱱ ᱜᱟᱱ ᱥᱤᱫᱷᱟᱹ ᱞᱟᱹᱭ ᱟᱨ ᱤᱱᱟᱹ ᱵᱟᱫᱽ ᱫᱚ ᱚᱱᱟ ᱫᱟᱹᱞ ᱡᱤᱱᱤᱥ ᱠᱚᱜᱮ ᱛᱟᱦᱮᱱᱟ ᱚᱱᱮ ᱞᱤᱧ ᱢᱮᱱ ᱠᱮᱫ ᱞᱮᱠᱟ ᱜᱮ ᱚᱱᱟ ᱫᱟᱹᱞ ᱠᱚ ᱨᱟᱦᱮᱲ ᱠᱚ ᱚᱱᱟ ᱠᱤᱥᱟᱹᱨᱤ ᱵᱷᱩᱴ ᱢᱟᱥᱨᱤ ᱠᱚᱜᱮ ᱜᱩᱦᱩᱢ ᱠᱚᱜᱮ ᱛᱟᱦᱮᱱᱟ, ᱟᱨ ᱟᱯᱮ ᱥᱮᱫ ᱦᱚᱸᱻ ᱦᱩᱲᱩ ᱫᱚ ᱵᱟᱨ ᱫᱷᱚᱢ ᱯᱮ ᱪᱟᱥ ᱜᱮᱭᱟ ᱥᱮ ᱢᱤᱫ ᱫᱷᱚᱢ ᱯᱮ
ᱟᱞᱮ ᱥᱮᱱ ᱫᱚ ᱵᱟᱨ ᱫᱷᱟᱣ ᱜᱮ ᱡᱟᱹᱥᱛᱤ ᱵᱷᱟᱜᱽ ᱫᱚ ᱧᱮᱞᱚᱜ ᱜᱮᱭᱟ ᱦᱮᱸ ᱥᱮ ᱢᱤᱫ ᱪᱷᱚᱴ ᱫᱚ ᱦᱩᱭᱩᱜ ᱠᱟᱱᱟ ᱚᱱᱠᱟ ᱫᱷᱚᱨᱚᱱ ᱨᱮ ᱢᱤᱫ ᱦᱚᱲ ᱫᱚ ᱱᱚᱜᱼᱚᱭ ᱢᱤᱫ ᱫᱷᱟᱣ ᱫᱚ ᱵᱚᱨᱥᱟ ᱨᱮ ᱦᱮᱸᱥᱮ᱾ ᱚᱠᱚᱭ ᱠᱚᱫᱚ ᱢᱟᱱᱮ ᱯᱮ ᱫᱷᱟᱣ ᱦᱚᱸᱠᱚ ᱪᱟᱥ ᱜᱮᱭᱟ ᱠᱚ ᱦᱮᱸ ᱥᱮ ᱜᱚᱝᱠᱮ ᱪᱮᱫ ᱤᱧ ᱞᱟᱹᱭᱟ ᱢᱟᱱᱮ ᱡᱟᱦᱟᱸᱭ ᱠᱚ ᱨᱮᱸᱜᱮᱡ ᱧᱚᱜ ᱜᱮᱭᱟ ᱠᱚ ᱥᱮ ᱚᱵᱷᱟᱵ ᱨᱮ ᱚᱸᱻ ᱚᱨᱫᱫᱷᱮᱠ ᱛᱚ ᱧᱮᱞᱚᱜ ᱜᱮᱭᱟ ᱥᱮ ᱚᱱᱮ ᱠᱷᱚᱨᱟ ᱠᱚᱨᱮ ᱫᱷᱚᱨᱚᱱ ᱥᱚᱢᱚᱭ ᱡᱟᱦᱟᱸ ᱵᱮᱞ ᱦᱩᱲᱩ ᱵᱮᱞᱮ ᱡᱚᱢᱮ ᱫᱚ ᱵᱚᱱ ᱫᱟᱜ ᱜᱮᱭᱟᱭ ᱛᱚ ᱟᱫᱚ ᱦᱳᱲᱳ ᱠᱚᱭ ᱱᱚᱥᱴᱚᱭ ᱛᱟᱠᱚᱣᱟ ᱦᱮᱸ ᱥᱮ ᱚᱱᱮ ᱟᱫᱚ ᱤᱱᱟᱹ ᱠᱷᱟᱹᱛᱤᱨ ᱟᱫᱚ ᱚᱱᱮ ᱱᱤᱭᱟᱹ ᱪᱷᱚᱴ ᱠᱚ ᱪᱟᱥᱟᱠᱚ ᱚᱱᱮ ᱦᱳᱲᱳ ᱨᱚᱦᱚᱭᱮᱫ ᱟᱠᱚ ᱦᱮᱸ ᱥᱮ ᱱᱤᱭᱟᱹ ᱥᱚᱢᱚᱭ ᱜᱮᱛᱮ ᱩᱱᱠᱩ ᱫᱚᱠᱚ ᱤᱨ ᱵᱟᱲᱟᱭᱟᱠᱚ ᱦᱮᱸ ᱥᱮ ᱫᱟᱜ ᱪᱮᱛᱟᱱ ᱨᱮᱜᱮ ᱫᱟᱜ ᱫᱚ ᱟᱞᱮ ᱥᱮᱫ ᱫᱚ ᱡᱟᱹᱥᱼ ᱛᱚᱵᱟᱜᱼᱟ ᱟᱫᱚ ᱤᱱᱟᱹ ᱫᱟᱜ ᱪᱮᱛᱟᱱ ᱨᱮᱜᱮᱡ ᱤᱨ ᱟᱠᱚ, ᱟᱫᱚ ᱤᱨ ᱠᱟᱛᱮ ᱚᱱᱟ ᱫᱚᱠᱚ ᱫᱟᱞ ᱟᱠᱚ ᱛᱟᱯᱚᱨᱮ ᱚᱱᱟᱯᱚᱨᱮ ᱟᱫᱚ ᱢᱤᱫ ᱥᱟᱶᱛᱮ ᱚᱱᱟ ᱛᱚᱞᱟ ᱠᱚ ᱛᱚᱞᱟ ᱠᱚ ᱮᱢᱟ ᱟᱫᱚ ᱛᱟᱲᱟ ᱛᱟᱹᱲᱤ ᱛᱚᱞᱟ ᱠᱚ ᱦᱩᱭᱩᱜ ᱛᱟᱠᱚᱣᱟ ᱟᱫᱚ ᱟᱪᱷᱟᱹᱲᱤ ᱛᱚᱞᱟ ᱛᱚ ᱟᱫᱚ ᱚᱱᱟ ᱠᱚᱜᱮ ᱟᱫᱚ ᱪᱮᱫ ᱤᱧ ᱞᱟᱹᱭᱟ ᱟᱨ ᱛᱩᱫ ᱵᱟᱲᱟ ᱠᱟᱛᱮ ᱨᱚᱦᱚᱭ ᱠᱟᱛᱮᱫ ᱟᱫᱚ ᱚᱱᱟᱫᱚ ᱯᱮ ᱪᱟᱸᱫᱳ ᱨᱮᱱᱟᱜ ᱠᱚ ᱮᱢᱟ ᱦᱮᱸ ᱥᱮ ᱟᱫᱚ ᱚᱱᱟᱜᱮ ᱟᱫᱚ ᱢᱤᱫ ᱥᱟᱶᱛᱮᱻ ᱢᱟᱱᱮ ᱦᱩᱭᱩᱜ ᱛᱟᱠᱚᱣᱟ ᱡᱟᱦᱟᱸᱭ ᱞᱟᱦᱟ ᱛᱮᱠᱚ ᱮᱢ ᱠᱟᱫᱟ ᱯᱚᱧᱪᱟᱭᱮᱛ ᱨᱮᱱᱟᱜ ᱦᱩᱲᱩ ᱩᱝᱠᱩ ᱫᱚ ᱯᱮ ᱪᱟᱸᱫᱚ ᱨᱮᱱᱟᱜ ᱦᱳᱲᱳ ᱠᱚ ᱮᱢ ᱛᱮ ᱟᱫᱚ ᱤᱱᱟ ᱠᱷᱟᱹᱛᱤᱨ ᱢᱟᱱᱮ ᱞᱚᱜᱚᱱ ᱥᱟᱺᱦᱤᱡ ᱥᱮ ᱢᱤᱫ ᱥᱟᱶ ᱛᱮ ᱦᱩᱭᱩᱜ ᱪᱟᱵ ᱩᱱᱟᱹᱜ ᱵᱟᱠᱚ ᱵᱩᱡᱟᱹᱣᱟ ᱦᱮᱸ ᱥᱮ᱾
ᱦᱮᱸ
ᱪᱮᱫ ᱵᱤᱱ ᱪᱤᱠᱟᱹᱭᱟ ᱜᱚᱝᱠᱮ ᱨᱮᱸᱜᱮᱡ ᱦᱚᱲ ᱛᱚ ᱟᱫᱚ ᱪᱟᱥ ᱛᱚ ᱦᱩᱭᱩᱜ ᱛᱟᱠᱚ ᱜᱮᱭᱟ ᱵᱟᱝ ᱪᱟᱥ ᱞᱮᱠᱷᱟᱱ ᱪᱮᱬ ᱠᱚ ᱪᱮᱫ ᱠᱚ ᱡᱚᱢᱟ ᱦᱮᱸ ᱥᱮ ᱟᱫᱚ ᱤᱱᱟᱹ ᱠᱷᱟᱹᱛᱤᱨ ᱯᱮ ᱫᱷᱟ ᱵᱚ ᱪᱟᱥ ᱜᱮᱭᱟ ᱠᱚ᱾
ᱦᱮᱸ ᱟᱞᱮ ᱥᱮᱫ ᱜᱚᱝ ᱮ ᱚᱱᱟ ᱡᱟᱦᱟᱸ ᱞᱮᱠᱮ ᱜᱤ ᱟᱫᱚ ᱫᱟᱜ ᱨᱮᱭᱟᱜ ᱥᱩᱵᱤᱫᱷᱟ ᱵᱟᱹᱱᱩᱜᱼᱟ᱾ ᱟᱯᱮᱭᱟᱜ ᱢᱟ ᱡᱷᱚᱛᱚ ᱢᱟ ᱴᱷᱤᱠ ᱜᱮᱭᱟ ᱟᱫᱚ ᱦᱮᱸ ᱛᱚ ᱤᱱᱠᱟᱹ ᱜᱮ ᱟᱞᱮᱥᱮᱫ ᱫᱚ ᱟᱯᱮᱥᱮᱫ ᱢᱟ ᱯᱮ ᱫᱷᱚᱢ ᱟᱞᱮᱥᱮᱫ ᱢᱤᱫ ᱫᱷᱚᱢ ᱜᱮ ᱟᱫᱚ ᱮᱴᱟᱜ ᱡᱤᱱᱤᱥ ᱪᱟᱥ ᱦᱩᱭᱩᱜ ᱠᱟᱱᱛᱮ ᱟᱨᱦᱚᱸ ᱵᱚᱞᱮ ᱨᱮᱸᱜᱮᱡ ᱠᱷᱚᱡ ᱡᱟᱜᱮ ᱵᱟᱧᱪᱟᱣ ᱡᱟᱦᱟᱸ ᱞᱮᱠᱟᱛᱮ ᱟᱯᱱᱟᱨ ᱯᱚᱨᱤᱵᱟᱨ ᱪᱟᱞᱟᱣ ᱞᱟᱹᱜᱤᱫ ᱫᱚ ᱡᱟᱦᱟᱸ ᱞᱮᱠᱟᱛᱮ ᱠᱩᱨᱩᱢᱩᱴᱩ ᱦᱩᱸ ᱡᱷᱟᱞ ᱜᱮᱭᱟ ᱥᱮ ᱾ ᱦᱮᱸ, ᱥᱮ ᱚᱱᱟ ᱪᱟᱥᱼᱵᱟᱥ ᱥᱟᱶᱛᱮ, ᱚᱱᱟ ᱞᱮᱠᱟᱛᱮ ᱟᱨ ᱚᱱᱟ ᱥᱟᱶ ᱥᱟᱶᱛᱮ ᱮᱴᱟᱜ ᱠᱟᱹᱴᱤᱡ ᱢᱟᱹᱴᱤᱡ ᱟᱯᱱᱟᱨᱟᱜ ᱵᱤᱡᱽᱱᱮᱥ ᱠᱩ ᱪᱮᱫ ᱠᱚᱪᱚ ᱟᱯᱱᱟᱨ ᱫᱚᱠᱟᱱ ᱠᱚ ᱪᱮᱜ ᱠᱚᱪᱚ ᱚᱝᱼᱠᱟ ᱜᱮ ᱟᱭᱢᱟ ᱞᱮᱠᱟᱛᱮ ᱦᱚᱲ ᱱᱚᱣᱟᱛᱮ ᱯᱩᱨᱣᱟ ᱪᱟᱞᱟ ᱠᱟᱛᱮ ᱴᱮᱥᱴᱟᱭ ᱡᱟᱹᱨᱩᱲ ᱜᱮᱭᱟ᱾ ᱟᱡ ᱵᱟ ᱚᱱᱠᱟ ᱛᱮ ᱯᱚᱨᱤᱵᱟᱨ ᱥᱚᱝᱥᱟᱨ ᱦᱚᱸ ᱵᱟᱝ ᱪᱟᱞᱟᱜ ᱜᱮᱭᱟ ᱜᱷᱟᱨᱚᱸᱡᱽ ᱠᱩ-ᱼ ᱜᱤᱫᱽᱨᱟᱹ ᱠᱚ ᱟᱸᱻ ᱯᱚᱨᱤᱵᱟᱨ ᱠᱚ ᱦᱮᱸ ᱡᱟᱦᱟᱸ ᱞᱮᱠᱟᱛᱮ ᱪᱟᱞᱟᱣ ᱞᱟᱹᱜᱤᱫ ᱵᱷᱩᱠᱛᱤᱜ ᱪᱮᱥᱴᱟᱭ ᱦᱩᱭᱩᱜ ᱠᱟᱱᱟ
ᱦᱩᱸ ᱦᱩᱸ ᱛᱟᱦᱞᱮ ᱟᱯᱮ ᱥᱚᱵᱡᱤ ᱠᱚᱯᱮ ᱪᱟᱥ ᱵᱟᱲᱟᱭᱟ ᱥᱮ ᱦᱩᱲᱳ ᱠᱚᱯᱮ ᱪᱟᱥ ᱵᱟᱲᱟ ᱛᱟᱦᱚᱞᱮ ᱪᱮᱜ ᱥᱟᱨ ᱠᱚᱫᱚ ᱪᱮᱜ ᱡᱟᱹᱥᱛᱤ ᱪᱮᱜ ᱥᱟᱨ ᱢᱟᱱᱮ ᱡᱟᱹᱥᱛᱤ ᱯᱮ ᱮᱢ ᱧᱚᱜᱟᱜ-ᱟ?
ᱦᱮᱸ ᱟᱹᱰᱤ ᱢᱚᱸᱡᱽ ᱵᱮᱱ ᱞᱟᱹᱭ ᱠᱟᱜᱼᱟ ᱚᱱᱟᱻ ᱥᱟᱨ ᱠᱚ ᱞᱟᱜᱟᱣ ᱦᱳᱭᱳᱜ ᱜᱮᱭᱟ ᱦᱚᱸ ᱚᱱᱟ ᱰᱤ ᱮ ᱯᱤ ᱞᱮ ᱮᱨ ᱥᱟᱨ ᱟᱫᱟ᱾
ᱟᱻ ᱟᱪᱪᱷᱟ᱾
ᱯᱤ, ᱟᱨ ᱚᱱᱟ ᱰᱤ ᱮ ᱯᱤ ᱚᱱᱟ ᱵᱟᱛ ᱠᱟᱛᱮ ᱚᱱᱟ᱾ ᱚᱨᱭᱳ ᱦᱚᱸᱞᱮ ᱞᱟᱜᱟᱣᱟ-ᱜ ᱜᱮᱭᱟᱞᱮ ᱚᱱᱟ ᱚᱱᱟ ᱫᱚ ᱥᱩᱫᱩ ᱫᱟᱨᱮ, ᱫᱟᱨᱮ ᱜᱚᱫᱚᱜ ᱞᱟᱜᱤᱜ, ᱤᱱᱟᱹ ᱠᱚᱜᱮ ᱟᱨ ᱱᱚᱣᱟ ᱚᱱᱟ ᱥᱚᱵᱽᱡᱤ ᱠᱚᱞᱮ ᱞᱟᱜᱟᱣ ᱠᱟᱜ ᱫᱚᱞᱮ ᱛᱤᱡᱩᱭ ᱜᱮᱭᱟ ᱠᱚᱛᱚ ᱚᱱᱟ ᱤᱭᱟᱹ ᱠᱚᱨᱮ ᱚᱱᱟ ᱨᱮᱦᱮᱫ ᱠᱚᱨᱮ ᱟᱫᱚ ᱚᱱᱟ ᱠᱚᱨᱮ ᱱᱟᱦ ᱯᱚᱴᱟᱥ ᱞᱮ ᱞᱟᱜᱟᱣ ᱜᱮᱭᱟᱞᱮ ᱾ ᱟᱨ ᱯᱩ ᱯᱩᱭ ᱦᱩᱭᱩᱜ-ᱟ ᱯᱩ ᱰᱷᱤᱞ ᱦᱩᱭᱩᱜ-ᱟ ᱟᱫᱚ ᱚᱱᱟ ᱠᱚᱨᱮ ᱯᱚᱴᱟᱥ ᱞᱟᱜᱟᱣᱟᱜ ᱜᱮᱭᱟᱞᱮ᱾ ᱨᱮᱦᱮᱫ ᱠᱚᱫᱚ ᱵᱚᱞᱮ ᱚᱱᱟ ᱛᱤᱡᱩ ᱠᱷᱚᱡ ᱵᱟᱠᱚ ᱵᱟᱧᱪᱟᱜ-ᱟ ᱟᱨ ᱚᱱᱟ ᱡᱟᱹᱥᱛᱤ ᱜᱤ ᱫᱟᱨᱤᱜ-ᱟ ᱦᱟᱸᱜ ᱟᱨ ᱚᱱᱟ ᱠᱩᱦᱚᱸ ᱛᱤᱡᱩ ᱥᱟᱠᱟᱢ ᱠᱚᱨᱮ ᱠᱚ ᱞᱟᱜᱟᱜ ᱜᱮᱭᱟ ᱾ ᱠᱩ ᱚᱱᱟ ᱟᱨ ᱛᱤᱨᱮ ᱵᱟᱦᱟ ᱥᱟᱵᱚᱜ-ᱟ ᱚᱱᱟ ᱠᱚᱨᱮ ᱛᱤᱡᱩ ᱦᱩᱲᱩ ᱛᱤᱡᱩ ᱠᱚ ᱡᱚᱢ ᱜᱮᱭᱟ ᱟᱫᱚ ᱩᱱ ᱥᱚᱢᱚᱭ ᱚᱱᱟ ᱮᱥᱯᱮᱨᱮ ᱢᱮᱱᱟᱜ-ᱟ ᱾ ᱯᱮᱨᱮ ᱛᱮᱜᱮ ᱚᱱᱟ ᱨᱟᱱ ᱢᱮᱱᱟᱜ-ᱟ ᱵᱷᱤᱴᱟᱢᱤᱱ ᱟᱫᱚ ᱚᱱᱟ ᱠᱚᱞᱮ ᱥᱯᱮᱨᱮ ᱜᱮᱭᱟᱞᱮ ᱟᱨ ᱛᱮ ᱟᱹᱰᱤ ᱢᱚᱸᱡᱽ ᱮ ᱛᱤᱡᱩ ᱠᱚ ᱯᱮ ᱵᱟᱧᱪᱟᱜ-ᱟ ᱟᱨ ᱟᱹᱰᱤ ᱢᱚᱸᱡᱽ ᱡᱚ ᱵᱟᱦᱟᱜ-ᱟ ᱡᱚᱜ-ᱟ ᱟᱹᱰᱤ ᱢᱚᱸᱡᱽ ᱥᱟᱵᱚᱜ-ᱟ ᱚᱱᱮ ᱚᱱᱠᱟ ᱟᱫᱚ ᱟᱯᱮ ᱥᱮᱫ ᱦᱚᱸ ᱱᱚᱣᱟ ᱠᱚ ᱱᱚᱝᱠᱟ ᱯᱮ ᱞᱟᱜᱟᱣ ᱜᱮᱭᱟᱯᱮ ᱚᱱᱟ ᱮᱥᱯᱨᱮ ᱠᱚ ᱚᱱᱟ ᱵᱷᱤᱴᱟᱢᱤᱱ ᱠᱚ᱾
ᱦᱮᱸ ᱮᱱ ᱫᱚ ᱪᱮᱠᱟ ᱵᱤᱱ ᱞᱟᱹᱭ ᱠᱮᱫᱟ ᱡᱮ ᱚᱱᱮ ᱤᱭᱩᱨᱤᱭᱟ ᱯᱚᱴᱟᱥ ᱠᱚ ᱦᱮᱸ ᱥ ᱟᱞᱮ ᱚᱱᱠᱟ ᱦᱳᱲᱳ ᱠᱚᱨᱮ ᱮᱢᱟᱜ ᱜᱮᱭᱟᱞᱮ ᱦᱮᱸ ᱥᱮ ᱾ ᱟᱫᱚ ᱚᱱᱟ ᱟᱫᱚ ᱚᱱᱟ ᱠᱷᱚᱱ ᱫᱚ ᱡᱟᱹᱥᱛᱤᱭᱟᱱᱮ ᱡᱟᱦᱟᱸ ᱨᱮᱠᱚ ᱞᱟᱹᱭᱟ ᱤᱭᱩᱨᱤᱭᱟ ᱥᱟᱨ ᱦᱮᱸ ᱥᱮ ᱾ ᱤᱭᱩᱨᱤᱭᱟ ᱫᱚ ᱵᱟᱝ ᱢᱟᱱᱮ ᱡᱚᱭᱵᱚ ᱥᱟᱨ ᱦᱮᱸ ᱥᱮ ᱚᱱᱟ ᱫᱚ ᱢᱟᱱᱮ ᱡᱟᱹᱥᱛᱤ ᱞᱮ ᱮᱢᱟ ᱪᱮᱫᱟᱜ ᱥᱮ ᱚᱱᱟ ᱫᱚ ᱵᱷᱤᱱᱟᱹ᱾ ᱤᱭᱟᱹ ᱢᱟᱱᱮ ᱩᱱᱟᱹᱜ ᱵᱟᱝ ᱠᱷᱚᱛᱤᱭᱟ ᱦᱮᱸᱥᱮ᱾ ᱡᱟᱦᱟᱸ ᱫᱚ ᱠᱷᱮᱛ ᱠᱚᱨᱮ ᱚᱱᱮᱢᱟ ᱜᱩᱨᱤᱡ ᱠᱚ ᱦᱮᱸᱥᱮ ᱚᱱᱟ ᱠᱚ ᱠᱷᱚᱛ ᱠᱚ ᱚᱱᱮ ᱵᱟᱝ ᱚᱱᱮ ᱚᱱᱟ ᱜᱮ ᱡᱚᱭᱵᱚ ᱥᱟᱨ ᱠᱚ ᱞᱟᱹᱭᱟ ᱚᱱᱟ ᱜᱮ ᱡᱟᱹᱥᱛᱤ ᱨᱮ ᱮᱢ ᱵᱟᱲᱟᱭ ᱜᱮᱭᱟ ᱥᱮ ᱚᱱᱟ ᱵᱤᱱ ᱮᱢ ᱞᱮᱠᱷᱟᱱ ᱩᱱᱟᱹᱜ ᱯᱚᱦᱚᱵ ᱵᱟᱝᱢ ᱯᱟᱲᱟᱜ-ᱟ ᱚᱱᱟ ᱡᱟᱦᱟᱸ ᱪᱟᱣᱞᱤ ᱠᱚ ᱥᱮ ᱥᱚᱵᱡᱤ ᱠᱚ ᱪᱮᱛ ᱟᱨ ᱦᱮᱸᱥᱮ ᱟᱨ ᱱᱮᱛᱟᱨ ᱢᱟ ᱧᱮᱞᱚᱜ ᱠᱟᱱᱟ ᱡᱮ ᱢᱟᱱᱮ ᱱᱚᱣᱟ ᱡᱟ ᱥᱟᱨ ᱠᱚᱨᱮᱱᱟᱜ ᱡᱤᱱᱤᱥ ᱠᱚ ᱡᱚᱢ ᱠᱟᱛᱮᱫ ᱦᱚᱲ ᱠᱚ ᱢᱟᱱᱮ ᱵᱮᱥᱤ ᱫᱤᱱ ᱵᱟᱠᱚ ᱴᱤᱠᱟᱹᱜ ᱠᱟᱱᱟ ᱦᱮᱸ ᱥᱮ ᱦᱟᱸ ᱦᱚᱭ ᱦᱚᱭ ᱤᱪᱩ ᱜᱷᱟᱴᱟᱜ ᱠᱟᱱᱟ ᱡᱚᱭᱵᱚᱥᱟᱨ ᱫᱚ ᱟᱫᱚ ᱡᱟᱹᱥᱛᱤ ᱧᱚᱜ ᱜᱮ ᱮᱢ ᱦᱩᱭᱩᱜ ᱠᱟᱱᱟ ᱾ ᱟᱫᱚᱢ ᱪᱮᱫ ᱞᱤᱧ ᱞᱟᱹᱭᱟ ᱜᱚᱝᱠᱮ ᱢᱤᱫ ᱠᱟᱛᱷᱟ ᱛᱮᱫᱚ ᱢᱟᱱᱮ ᱥᱟᱨ ᱵᱤᱥ ᱠᱚ ᱡᱩᱫᱤ ᱵᱟᱢ. ᱵᱤᱱ ᱮᱢᱟᱜ-ᱟ ᱱᱮᱛᱟᱨᱟᱜ